ᱳᱦ
ᱦᱮᱸ ᱜᱚᱝᱠᱮ ᱟᱣᱟᱡᱽ ᱥᱮᱱᱚᱜ ᱠᱟᱱᱟ
ᱦᱮᱸ ᱟᱸᱡᱚᱢᱚᱜ ᱠᱟᱱᱟ
ᱡᱚᱦᱟᱨ ᱜᱮ ᱜᱚᱢᱠᱮ ᱡᱚᱦᱟᱨ ᱜᱮ
ᱪᱮᱜ ᱠᱚᱵᱮᱱ ᱪᱤᱠᱟᱹ ᱵᱟᱲᱟᱭᱮᱫᱟ
ᱪᱮᱫ ᱜᱮ ᱵᱟᱹᱞᱤᱧ ᱪᱤᱠᱟᱹᱭᱮᱫ ᱛᱮ ᱫᱩᱲᱩᱵ ᱟᱠᱟᱱᱟ ᱞᱤᱧ ᱱᱤᱛᱚᱜ ᱫᱚ ᱟᱵᱮᱱ?
ᱟᱹᱞᱤᱧ ᱦᱚᱸ ᱚᱲᱟᱜ ᱵᱷᱤᱛᱤᱨ ᱨᱮᱜᱮ ᱢᱮᱱᱟᱜ ᱞᱤᱧᱟ ᱵᱚᱨᱛᱚᱢᱟᱱ ᱤ ᱦᱤᱡᱩᱜ ᱠᱚ ᱞᱟᱦᱟ ᱨᱮ ᱫᱟᱜ ᱵᱟᱲᱟᱭᱮᱫ ᱛᱟᱦᱮᱱᱟᱭ ᱥᱮ
ᱟᱪᱪᱷᱟ ᱦᱮᱸ ᱫᱟᱜ ᱜᱮ ᱜᱚᱝᱠᱮ ᱤᱱᱟᱹᱜ ᱫᱚ ᱵᱟᱭ ᱫᱟᱜ ᱭᱮᱜ-ᱟ ᱛᱷᱚᱲᱟ ᱜᱮ
ᱟᱪᱪᱷᱟ ᱟᱪᱪᱷᱟ
ᱦᱩᱸ ᱟᱪᱪᱷᱟ ᱜᱚᱝᱠᱮᱻ ᱱᱟᱦᱟᱜ ᱰᱤᱡᱮ ᱮᱱᱮᱡ ᱨᱮᱻᱱᱟᱜ ᱛᱷᱚᱲᱟ ᱚᱱᱟ ᱵᱟᱨᱮ ᱛᱮ ᱞᱟᱹᱭ ᱟᱹᱞᱤᱧ ᱵᱤᱱ ᱥᱮ ᱵᱟᱰᱟᱭᱟᱵᱤᱱ ᱠᱷᱟᱡ ᱚᱱᱟ ᱰᱤᱡᱮ ᱟᱨ ᱱᱟ- ᱯᱟᱹᱦᱤᱞ ᱨᱮᱱᱟᱜ ᱛᱩᱢᱫᱟᱜ ᱴᱟᱢᱟᱠ ᱟᱨ ᱱᱟᱦᱟᱜ ᱰᱤᱡᱮ ᱨᱮᱱᱟᱜ ᱚᱱᱛᱚᱨ
ᱦᱮᱸ ᱞᱟᱹᱭ ᱫᱟᱞᱤᱧ ᱠᱟᱹᱴᱤᱡ
ᱦᱚᱭ
ᱟᱯᱮ ᱠᱟᱹᱴᱤᱡ ᱦᱟᱸᱜ ᱠᱟᱹᱴᱤᱡ ᱥᱟᱵ ᱦᱟᱛᱟᱲ ᱵᱤᱱ ᱦᱮᱸ
ᱦᱳᱭ
ᱦᱮᱸ ᱚᱡᱚᱢᱚᱜ ᱠᱟᱱᱟ ᱨᱚᱲ?
ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱫᱚᱻ ᱦᱟᱸᱜ ᱡᱟᱦᱟᱸ ᱰᱤᱡᱮ ᱟᱨᱛᱮ ᱟᱵᱚᱣᱟᱜ ᱴᱟᱢᱟᱠ ᱛᱩᱢᱫᱟᱜ ᱨᱮᱱᱟᱜ ᱡᱟᱦᱟᱸ ᱟᱨ ᱰᱤᱯᱷᱨᱮᱱᱴ ᱮᱠᱪᱩᱞᱤ ᱫᱚ ᱰᱤᱡᱮᱻ ᱡᱟᱦᱟᱸ ᱮᱱᱮᱡ ᱛᱮ ᱚᱱᱟ ᱫᱚ ᱦᱟᱸᱜ ᱦᱤᱥᱟᱹᱵᱽ ᱢᱚᱛᱚ ᱫᱚ ᱚᱱᱟ ᱫᱚ ᱮᱱᱮᱡ ᱨᱮᱱᱟᱜ ᱫᱚ ᱧᱩᱨ ᱜᱮ ᱵᱟᱝ ᱧᱩᱨᱩᱜ-ᱟ ᱦᱮᱸ ᱥᱮ
ᱦᱚᱭ
ᱥᱮ ᱨᱟᱹᱥᱠᱟᱹ ᱨᱟᱹᱥᱠᱟᱹ ᱞᱟᱹᱜᱤᱫ ᱛᱮᱫᱚ ᱪᱟᱞᱟᱣ ᱫᱚᱠᱚ ᱪᱟᱞᱟᱜ ᱠᱟᱱᱟ ᱠᱤᱪᱷᱩ ᱫᱚ ᱮᱱᱮᱡ ᱮᱫᱟᱵᱚᱱ ᱯᱚᱨᱡᱟᱭ ᱨᱮᱫᱚ ᱦᱟᱸᱜ ᱵᱟᱝ ᱧᱩᱨᱩᱜ ᱠᱟᱱᱟ ᱟᱨ ᱡᱟᱦᱟᱸ ᱠᱟᱱ ᱫᱚ ᱴᱟᱢᱟᱠ ᱛᱩᱢᱫᱟᱜ ᱜᱮ ᱱᱷᱟᱜ ᱥᱮᱨᱮᱧ ᱥᱮᱼᱮ ᱥᱮᱨᱮᱧ ᱥᱟᱶᱛᱮ ᱡᱟᱦᱟᱸ ᱮᱱᱮᱡ ᱚᱱᱟ ᱫᱚ ᱥᱩᱫᱷᱩ ᱡᱮ ᱨᱟᱹᱥᱠᱟᱹ ᱠᱷᱟ. ᱛᱤᱨ ᱛᱮᱵᱟᱝ ᱱᱚᱣᱟ ᱡᱤᱱᱤᱥ ᱫᱚ ᱟᱵᱚ ᱵᱚᱸᱜᱟ ᱵᱩᱨᱩ ᱠᱚ ᱞᱟᱹᱜᱤᱫ ᱵᱟ ᱟᱵᱚᱣᱟᱜ ᱥᱟᱶᱛᱟ ᱥᱚᱢᱟᱡᱽ ᱞᱟᱹᱜᱤᱫ ᱢᱤᱫᱴᱤᱡ ᱪᱤᱱ ᱦᱟᱹᱯ ᱠᱟᱱᱟ
ᱦᱳᱭ
ᱟᱨ ᱡᱟᱦᱟᱸ ᱟᱨ ᱰᱤᱡᱮ ᱫᱚ ᱚᱱᱟ ᱫᱚ ᱦᱟᱸᱜ ᱛᱚ ᱱᱤᱛᱚᱜ ᱱᱟᱦᱟᱜ ᱡᱩᱜᱽ ᱨᱮᱢᱟ ᱦᱚᱲ ᱠᱚ ᱠᱟᱹᱴᱤᱡ ᱠᱚ ᱮᱴᱟᱜ ᱧᱚᱜ ᱜᱚᱫ ᱟᱠᱟᱱᱟ ᱚᱱᱟ ᱠᱷᱟᱹᱛᱤᱨ ᱮᱴᱟᱜ ᱥᱮᱫ ᱵᱟ ᱧᱚᱜ ᱜᱚᱫ ᱠᱟᱱᱟ ᱦᱟᱸᱜ
ᱦᱳᱭ ᱦᱳᱭ
ᱟᱫᱚ ᱟᱵᱤᱱ ᱜᱚᱢᱠᱮ ᱪᱮᱫ ᱞᱮᱠᱟ ᱵᱤᱱ ᱢᱚᱱᱮ ᱭᱮᱫᱟ ᱱᱚᱣᱟ ᱨᱮᱱᱟᱜ ᱵᱟᱨᱭᱟ ᱨᱮᱱᱟᱜ ᱡᱟᱦᱟᱸ ᱰᱤᱯᱷᱟᱨᱮᱱᱥ ᱴᱟᱜ
ᱟᱹᱞᱤᱧ ᱫᱚ ᱰᱤᱯᱷᱟᱨᱮᱱᱥ ᱫᱚ ᱟᱭᱢᱟ ᱞᱤᱧ ᱟᱴᱠᱟᱨᱮᱜᱼᱟ ᱡᱟᱦᱟᱸ ᱢᱮᱱᱫᱟᱵᱤᱱ ᱞᱟᱹᱭ ᱠᱮᱫᱟ ᱵᱮᱱ ᱟᱵᱤᱱ ᱦᱚᱸ ᱵᱷᱟᱹᱞᱤ ᱜᱮᱵᱤᱱ ᱞᱟᱹᱭ ᱠᱮᱫᱟ ᱛᱚ ᱟᱹᱞᱤᱧ ᱦᱚᱸ ᱤᱱᱠᱟᱹ ᱜᱮᱞᱤᱧ ᱢᱮᱱᱮᱫᱼᱟ ᱠᱤ ᱡᱟᱦᱟᱸ ᱰᱤᱡᱮ ᱨᱮᱱᱟᱜ ᱛᱚ ᱚᱱᱟ ᱫᱚ ᱤᱱᱟᱹᱜ ᱨᱟᱹᱥᱠᱟᱹ ᱫᱚ ᱵᱟᱝ ᱵᱩᱡᱷᱟᱹᱜᱼᱟ ᱟᱨ ᱡᱟᱦᱟᱸ ᱛᱩᱢᱫᱟᱜ ᱴᱟᱢᱟᱠ ᱨᱮᱱᱟᱜ ᱨᱟᱹᱥᱠᱟᱹ ᱫᱚ ᱟᱭᱢᱟ ᱵᱩᱡᱷᱟᱜᱼᱟ ᱚᱱᱟ ᱫᱚ ᱟᱵᱤᱱ ᱛᱮᱵᱤᱱ ᱥᱟᱱᱟᱢᱟᱜ ᱵᱤᱱ ᱠᱚᱨᱟᱣᱟ ᱥᱮ ᱟᱵᱤᱱ ᱛᱮᱵᱤᱱ ᱨᱩᱭᱟ ᱟᱵᱤᱱ ᱛᱮᱵᱤᱱ ᱥᱮᱨᱮᱧᱟ ᱟᱹᱵᱤᱱ ᱛᱮᱵᱤᱱ ᱮᱱᱮᱫᱟ ᱚᱱᱟ ᱫᱚ ᱟᱞᱜᱮ ᱜᱮ ᱨᱟᱹᱥᱠᱟᱹ ᱢᱮᱱᱟᱜᱼᱟ ᱟᱨ ᱡᱟᱦᱟᱸ ᱰᱤᱡᱮ ᱵᱟᱞᱟ ᱡᱟᱦᱟᱸᱭ ᱰᱤᱡᱮ ᱵᱟᱞᱟ ᱚᱱᱟ ᱫᱚ ᱚᱠᱚᱭ ᱪᱚ ᱵᱮᱱᱤ ᱥᱮᱨᱮᱧᱟᱵᱤᱱᱟ ᱚᱠᱚᱭ ᱪᱚᱢᱼᱮ ᱨᱩ ᱟᱵᱤᱱᱟ ᱟᱨ ᱚᱠᱚᱭ ᱪᱚᱝᱼᱮ ᱚᱠᱚᱭ ᱪᱚᱢᱮ ᱟᱨᱚ ᱤᱭᱟᱹ ᱟᱵᱤᱱᱟ ᱟᱨ ᱟᱨ ᱟᱵᱤᱱ ᱫᱚ ᱠᱷᱟᱹᱞᱤ ᱩᱱᱠᱩ ᱠᱟᱴ ᱯᱩᱛᱞᱤ ᱪᱮᱫ ᱞᱮᱠᱟ ᱵᱟᱝ ᱥᱮ ᱞᱮᱠᱟ ᱟᱵᱤᱱ ᱫᱚ ᱮᱱᱮᱡ ᱵᱤᱱ
ᱟᱫᱚ ᱦᱟᱸᱜ ᱚᱱᱟ ᱫᱚ ᱦᱟᱸᱜ ᱪᱮᱫ ᱪᱚᱝ ᱦᱟᱸᱜ ᱨᱟᱹᱥᱠᱟᱹ ᱟᱹᱧ ᱦᱟᱸᱜ ᱤᱧ ᱦᱚᱸ ᱵᱟᱹᱧ ᱵᱩᱡᱷᱟᱹᱣ ᱜᱮᱭᱟ ᱦᱟᱸᱜ ᱤᱧᱫᱚ ᱴᱟᱢᱟᱠ ᱛᱩᱢᱫᱟᱜ ᱜᱮ ᱠᱩᱥᱤᱭᱟᱜ ᱟᱹᱧ ᱦᱟᱸᱜ ᱟᱫᱚ ᱦᱚᱲ ᱠᱚᱠᱚ ᱱᱚᱣᱟ ᱠᱚ ᱪᱟᱞᱟᱜ ᱠᱟᱱᱟ ᱪᱟᱞᱟᱣ ᱫᱚ ᱠᱤᱱᱛᱩ ᱦᱤᱥᱟᱹᱵ ᱢᱚᱛᱚ ᱫᱚ ᱚᱱᱟ ᱠᱚᱫᱚ ᱟᱵᱚ ᱫᱚ ᱮᱱᱮᱡ ᱢᱟᱱᱮ ᱚᱱᱟ ᱠᱚᱫᱚ ᱮᱱᱮᱡ ᱥᱮ ᱨᱟᱹᱥᱠᱟᱹ ᱨᱮᱱᱟᱜ ᱯᱚᱨᱡᱟᱭᱫᱚ ᱵᱟᱝ ᱧᱩᱨᱩᱜᱼᱟ᱾ ᱚᱱᱟ ᱫᱚ ᱩᱱᱠᱩ ᱦᱚᱨ ᱨᱮᱱ ᱯᱟᱜᱽᱞᱟ ᱠᱚ ᱞᱮᱠᱟ ᱡᱟᱦᱟᱸᱮᱠᱟ ᱱᱤᱡᱮᱨᱭᱟᱜ ᱫᱩᱱᱭᱟᱹ ᱨᱮᱠᱚ ᱮᱱᱮᱡ ᱥᱮᱨᱮᱧ ᱵᱟᱲᱟᱭᱟ ᱤᱱᱠᱟᱹ
ᱦᱳᱭ ᱟᱹᱞᱤᱧ ᱦᱚᱸ ᱤᱱᱠᱟᱹ ᱜᱮᱞᱤᱧ ᱢᱚᱱᱮᱭᱟ
ᱢᱮᱱᱟᱜᱼᱟ ᱛᱟᱞ ᱠᱚ ᱢᱮᱱᱟᱜᱼᱟ ᱪᱮᱫ ᱠᱚ ᱢᱮᱱᱟᱜᱼᱟ ᱦᱮᱸ
ᱟᱨ ᱡᱟᱦᱟᱸ ᱱᱮᱛᱟᱨ ᱟᱹᱞᱤᱧ ᱞᱤᱧ ᱧᱮᱞ ᱮᱫᱟ ᱮᱠᱫᱚᱢ ᱮᱴᱟᱜ ᱞᱮᱠᱟ ᱜᱮᱠᱚ ᱮᱱᱮᱡ ᱠᱟᱱᱟ
ᱟᱨ ᱟᱞᱚᱵᱤᱱ ᱞᱟᱹᱭᱟ ᱮᱢᱚᱱ ᱢᱟᱱᱮ ᱞᱟᱹᱭᱵᱤᱱ
ᱢᱮᱱᱫᱟᱞᱤᱧ ᱜᱮ ᱮᱢᱚᱱ ᱠᱚ ᱮᱱᱮᱡ ᱠᱟᱱᱟ ᱠᱤ ᱦᱟᱱᱛᱮ ᱠᱩᱴᱩᱢ ᱱᱟᱛᱮ ᱠᱩᱴᱩᱢ ᱟᱭᱢᱟ ᱨᱚᱠᱚᱢ ᱠᱚᱢ ᱮᱠᱫᱚᱢ ᱡᱟᱦᱟᱸ ᱫᱚ ᱡᱟᱦᱟᱸ ᱵᱩᱞ ᱢᱟᱛᱟᱞ ᱦᱚᱲ ᱫᱚ ᱧᱮᱞ ᱠᱟᱛᱮᱫ ᱜᱮ ᱱᱤᱥᱟᱹ ᱠᱚᱦᱚᱸ ᱯᱷᱟᱴᱟᱜ ᱛᱟᱭᱟ
ᱦᱮᱸ ᱦᱸ ᱚᱱᱠᱟ ᱱᱤᱛᱚᱜ ᱫᱚ ᱦᱟᱜ ᱮᱱᱮᱡ ᱵᱟᱲᱟᱜ ᱠᱟᱱ ᱜᱮᱭᱟ ᱦᱟᱸ ᱟᱫᱚ ᱢᱟᱱᱮ ᱪᱮᱫ, ᱢᱟᱱᱮ ᱦᱤᱛᱟᱹ ᱢᱟᱱᱮ ᱡᱩᱫᱤ ᱧᱮᱞᱚᱜᱼᱟ, ᱦᱮᱸᱥᱮ ᱱᱚᱣᱟ ᱠᱚᱫᱚ ᱟᱫᱚᱻ ᱢᱟ, ᱱᱤᱠ ᱢᱤᱫᱴᱤᱡ ᱨᱳᱜᱽ ᱞᱮᱠᱟᱧ ᱢᱚᱱᱮᱭᱟ ᱢᱟᱡᱮ ᱦᱮᱸ ᱢᱟᱱᱮ ᱠᱳᱱᱳ ᱨᱚᱠᱚᱢ ᱢᱤᱫᱴᱤᱡ ᱛᱟᱞ ᱵᱟᱹᱱᱩᱜᱼᱟ, ᱪᱮᱫ ᱵᱟᱹᱱᱩᱜᱼᱟ ᱚᱱᱟᱨᱮ ᱡᱩᱫᱤ ᱟᱨᱚ ᱤᱧ ᱟᱨᱚ ᱱᱟᱦᱟᱜ ᱢᱟᱱᱮ ᱤᱧ ᱟᱜᱟᱨ ᱱᱟᱣᱟ ᱞᱮᱠᱟ ᱠᱟᱹᱴᱤᱡ ᱠᱚᱧ ᱵᱮᱱᱟᱣᱟ ᱛᱟᱦᱚᱞᱮ ᱯᱟᱜᱽᱞᱟ ᱢᱤᱫᱷᱟᱲᱟ ᱫᱚ ᱪᱮᱫ ᱫᱚ ᱵᱟᱝ ᱞᱟᱹᱭᱼᱟ ᱦᱮᱸ ᱥᱮ
ᱦᱳᱭ
ᱟᱨ ᱴᱟᱢᱟᱠ ᱴᱩᱢᱫᱟ ᱨᱮᱱᱟᱜ ᱡᱟᱦᱟᱸ ᱡᱮ ᱨᱟᱹᱥᱠᱟᱹ ᱛᱟᱦᱮᱸ ᱟᱠᱟᱱᱟ ᱢᱤᱫ ᱥᱮᱫ ᱥᱮᱨᱮᱧ ᱪᱟᱞᱟᱜᱼᱟ, ᱢᱤᱫ ᱥᱮᱫ ᱮ ᱛᱮᱞᱟ ᱪᱟᱞᱟᱜᱼᱟ᱾ ᱚᱱᱟ ᱥᱟᱶᱛᱮ ᱚᱱᱟ ᱯᱚᱨ ᱯᱚᱨ ᱨᱩ ᱟᱨᱟᱢᱵᱷᱚᱜᱼᱟ᱾
ᱦᱮᱸ ᱚᱱᱟ ᱟᱨᱚ ᱚᱱᱟ ᱵᱷᱤᱛᱨᱤ ᱨᱮᱸᱻ ᱚᱱᱟ ᱵᱷᱤᱛᱨᱤ ᱨᱮ, ᱟᱨᱚ ᱥᱚᱜᱚᱭ ᱢᱮᱱᱟᱜᱼᱟ ᱟᱨ ᱱᱚᱣᱟ ᱰᱤᱡᱮ ᱦᱮᱸ ᱰᱤᱡᱮ ᱨᱮᱫᱚ ᱱᱟᱥᱮ ᱥᱚᱜᱚᱭ ᱫᱟᱲᱮᱭᱟᱵᱤᱱ ᱥᱮ ᱪᱮᱫ ᱫᱟᱲᱮᱭᱟᱵᱤᱱ, ᱦᱟᱱᱮ ᱩᱱᱠᱩ ᱠᱟᱹᱡ ᱵᱟᱹᱤᱛᱤᱞ ᱞᱮᱠᱟ ᱢᱟ ᱨᱮᱫᱱ ᱢᱟ ᱨᱮᱫᱱ ᱩᱱᱠᱩ ᱪᱮᱫ ᱞᱚᱥᱚᱫ ᱪᱮᱫ ᱞᱮᱠᱟ ᱪᱮᱠᱟ ᱵᱟᱵᱚᱱ ᱜᱟᱸᱡᱟᱣᱫᱟ ᱤᱭᱟᱹ ᱠᱚ, ᱚᱲᱟᱜ ᱠᱚ, ᱵᱮᱱᱟᱞᱟ ᱥᱮᱭᱞᱮᱠᱟ ᱰᱤᱡᱮ ᱨᱮᱫᱚ ᱦᱩ ᱢᱟᱨ ᱜᱟᱸᱡᱟᱣ ᱢᱮ, ᱮᱠᱫᱚᱢ ᱰᱤ ᱨᱮᱱᱟᱜ ᱫᱷᱩᱲᱤ ᱫᱚ ᱮᱠᱫᱚᱢ ᱰᱤᱜᱽᱞᱟᱹᱣ ᱩᱛᱟᱹᱨᱚᱜᱼᱟ ᱟᱨ ᱡᱟᱦᱟᱸ ᱛᱩᱢᱫᱟᱜ ᱴᱟᱢᱟᱠ ᱨᱮᱱᱟᱜ, ᱛᱩᱢᱫᱟᱜ ᱴᱟᱢᱟᱠ ᱨᱮᱫᱚ ᱮᱠᱫᱚᱢ ᱟᱞᱮ ᱟᱞᱜᱮ ᱜᱮ ᱨᱟᱹᱥᱠᱟᱹ ᱢᱮᱱᱟᱜᱼᱟ, ᱚᱱᱟ ᱫᱚ ᱡᱟᱦᱟᱸᱭ ᱵᱩᱞ ᱦᱚᱲ ᱢᱮᱱᱟᱭᱟ ᱥᱮ ᱛᱚ ᱩᱱᱤ ᱫᱚᱚ ᱨᱟᱹᱥᱠᱟᱹ ᱛᱮᱜᱮ ᱦᱤᱲᱤᱧ ᱟᱭ ᱠᱤᱱ ᱵᱩᱞ ᱟᱠᱟᱱᱟ
ᱦᱮᱸᱮ ᱟᱨ ᱢᱤᱫᱴᱤᱡ ᱜᱮ ᱡᱟᱦᱟᱸ ᱡᱮ ᱴᱩᱢ ᱴᱩᱢᱫᱟᱜ ᱴᱟᱢᱟᱠ ᱫᱚ ᱡᱟᱸ ᱡᱟᱦᱟᱸ ᱡᱮ ᱥᱮᱨᱮᱧ ᱵᱟᱲᱟ ᱦᱩᱭᱩᱜ ᱛᱟᱦᱮᱸᱫ, ᱥᱮ ᱮᱱᱮᱡ ᱵᱟᱲᱟ ᱦᱩᱭᱩᱜ ᱛᱟᱦᱮᱸᱫ ᱚᱱᱟ ᱠᱚ ᱡᱮ ᱚᱱᱟ ᱛᱚᱲᱟᱣ ᱨᱟᱠᱟᱵ ᱥᱮ, ᱚᱱᱟ ᱥᱮᱨᱮᱧ ᱨᱮᱱᱟᱜ ᱢᱤᱫᱴᱤᱡ ᱢᱤᱫᱴᱤᱡ ᱡᱮ ᱢᱟᱱᱮ ᱚᱱᱟ ᱠᱚᱫᱚ ᱮᱴᱟᱜ ᱨᱚᱠᱚᱢ ᱜᱮ ᱦᱮᱸᱻ ᱥᱮ ᱱᱚᱣᱟ ᱠᱚ ᱢᱟᱱᱮᱻ ᱟᱨᱚ ᱪᱮᱫ ᱚᱱᱟ ᱥᱮᱨᱮᱧ ᱟᱸᱡᱚᱢ ᱞᱮᱠᱷᱟᱱ ᱜᱮ ᱢᱤᱫᱴᱤᱡ ᱡᱮ ᱠᱟᱹᱦᱱᱤ ᱥᱮ ᱪᱮᱫ ᱪᱟᱹ ᱥᱮ ᱪᱮᱫ ᱮ ᱞᱟᱹᱭᱠᱮᱼᱟ, ᱚᱱᱟ ᱠᱚᱦᱚᱸ ᱵᱟᱲᱟᱭ ᱧᱟᱢᱚᱜᱼᱟ ᱦᱮᱸᱻ
ᱦᱳᱭ
ᱱᱚᱣᱟ ᱠᱚ ᱡᱤᱱᱤᱥ ᱠᱚᱫᱚᱻ ᱚᱱᱟ ᱨᱮᱱᱟᱜ ᱥᱟᱵᱩ ᱥᱮ ᱢᱤᱭᱩᱡᱤᱠ ᱰᱤᱡᱮ ᱨᱮᱱᱟᱜ ᱫᱚ ᱚᱱᱟ ᱠᱚᱨᱮ ᱫᱚ ᱪᱮᱫ ᱦᱚᱸ ᱵᱟᱝ ᱧᱟᱢᱚᱜᱼᱟ, ᱦᱮᱸᱥᱮ
ᱦᱳᱭ ᱚᱱᱟ ᱠᱚᱨᱮ ᱫᱚ ᱪᱮᱫ ᱫᱚ ᱵᱟᱝ ᱧᱟᱢᱚᱜᱟ, ᱚᱱᱟ ᱠᱚᱨᱚ ᱡᱟᱦᱟᱸ ᱚᱱᱟ ᱚᱱᱟᱻ ᱢᱤᱫ ᱠᱟᱹᱴᱤᱡ ᱢᱚᱱᱮ ᱢᱚᱱᱮ ᱵᱷᱮᱜᱟᱨ ᱞᱮᱫ ᱨᱟᱹᱥᱠᱟᱹ ᱠᱷᱟᱹᱞᱤ ᱚᱱᱟ ᱫᱚ, ᱤᱱᱟᱹᱜ ᱨᱟᱹᱥᱠᱟᱹ ᱦᱚᱸ ᱵᱟᱝ ᱡᱟᱦᱟᱸ ᱵᱚᱱ ᱢᱮᱛᱟᱜ ᱠᱟᱱᱟ ᱠᱤ ᱠᱟᱴᱯᱚᱛᱞᱤ ᱞᱮᱠᱟ, ᱮᱱᱮᱡ ᱠᱷᱟᱹᱞᱤ ᱢᱚᱡᱟ ᱠᱟᱜ ᱵᱮᱱ
ᱮᱠᱫᱚᱢ ᱚᱱᱟ ᱫᱚ ᱦᱟᱸᱜ ᱠᱟᱴᱯᱛᱞᱤᱜᱮ ᱞᱟᱹᱭᱚᱜᱟᱭ-ᱟ
ᱦᱳᱭ
ᱟᱨᱚ ᱡᱩᱫᱤ ᱱᱮᱛᱟᱨ ᱨᱮᱱ ᱵᱮᱥᱤᱨ ᱵᱷᱟᱜᱽ ᱜᱮ ᱮ ᱦᱩᱰᱤᱧ, ᱦᱩᱰᱤᱧ ᱵᱟᱹᱵᱩ-ᱢᱟᱹᱭ ᱛᱟᱠᱚ ᱡᱷᱚᱛᱚ ᱜᱮᱠᱚ ᱚᱱᱟ ᱨᱮᱜᱮ ᱠᱚ ᱮᱰᱤᱠᱴᱮᱰᱚᱜ ᱠᱟᱱᱟ ᱛᱚ
ᱦᱳᱭᱻᱟᱹᱰᱤ, ᱦᱳᱭ ᱦᱳᱭ
ᱟᱫᱚᱻ ᱟᱨ ᱚᱱᱟ ᱫᱚ ᱦᱟᱸᱜ ᱱᱤᱛᱚᱜ ᱫᱚ ᱫᱷᱤᱨᱮ ᱫᱷᱤᱨᱮ ᱧᱮᱞᱚᱜ ᱠᱟᱱᱟ ᱩᱱᱠᱩᱻ ᱢᱟᱨᱮ ᱦᱚᱲ ᱠᱚᱦᱚᱸ ᱥᱮ ᱦᱟᱯᱲᱟᱢ ᱠᱚ ᱩᱱᱠᱩ ᱦᱚᱸᱠᱚ ᱱᱚᱣᱟ ᱠᱚᱠᱚ, ᱥᱮᱞᱮᱫᱚᱜ ᱠᱟᱱᱟ ᱛᱚ ᱟᱫᱚ ᱚᱱᱠᱟᱛᱮ ᱟᱵᱚᱣᱟᱜ ᱮ ᱡᱟᱦᱟᱸ ᱥᱟᱶᱛᱟ ᱢᱮᱱᱟᱜᱼᱟ ᱡᱟᱦᱟᱸ ᱮᱱᱮᱡ ᱥᱮᱨᱮᱧ ᱨᱮᱱᱟᱜ ᱡᱟᱦᱟᱸ ᱟᱹᱨᱤᱪᱟᱹᱞᱤ ᱢᱮᱱᱟᱜᱼᱟ ᱚᱱᱟ ᱠᱚᱫᱚ ᱫᱷᱤᱨᱮ ᱫᱷᱤᱨᱮ ᱠᱚᱢᱚᱜ ᱠᱟᱱᱟ ᱡᱮ, ᱧᱮᱞᱚᱜ ᱠᱟᱱᱟ
ᱦᱳᱭ ᱟᱨ ᱡᱟᱦᱟᱸ ᱱᱟᱦᱟᱜ ᱢᱮᱱᱟᱜ ᱫᱚ ᱢᱮᱱᱟᱜ ᱠᱚᱜᱮᱭᱟ, ᱢᱟᱨᱮ ᱦᱟᱯᱲᱟᱢ ᱠᱚᱦᱚᱸ ᱛᱚ ᱩᱱᱠᱩ ᱠᱚ ᱟᱫᱚᱻᱡᱟᱦᱟᱸ ᱟᱵᱚ ᱡᱟᱦᱟᱸ ᱢᱮᱱᱟᱜ ᱵᱚᱱᱟ ᱢᱮᱱᱟᱜ ᱠᱚᱣᱟ ᱢᱟᱹᱭ ᱵᱤᱴᱤ ᱛᱟᱠᱚ ᱩᱱᱠᱩᱩᱜ ᱜᱮ ᱰᱤᱡᱮ ᱥᱮᱫ ᱠᱚ ᱪᱟᱞᱟᱜᱼᱟ ᱛᱚ ᱟᱵᱚ ᱡᱟᱦᱟᱸ ᱨᱩᱥᱤᱠᱟ ᱦᱚᱲ ᱫᱚ ᱚᱱᱛᱮ ᱜᱮ ᱩᱨᱫᱚ ᱪᱟᱞᱟᱜ ᱦᱩᱭᱩᱜ ᱛᱟᱵᱚᱱᱟ ᱥᱮ ᱟᱫᱚ ᱱᱚᱛᱮ ᱟᱵᱚᱣᱟᱜ ᱨᱩᱥᱤᱠᱟ ᱦᱚᱲ ᱴᱷᱮᱱ ᱛᱩᱢᱫᱟᱜ ᱴᱟᱢᱟᱠ ᱥᱮ ᱵᱟᱝ ᱠᱚ ᱥᱮ ᱱᱚᱣᱟ ᱨᱩᱫᱚ ᱡᱟᱦᱟᱸ ᱥᱮᱫ ᱩᱱᱠᱩ ᱠᱚ ᱥᱮᱱᱚᱜᱼᱟ ᱚᱱᱛᱮ ᱜᱮ ᱟᱵᱚ ᱫᱚᱵᱚᱱ ᱥᱮᱱᱚᱜᱼᱟ ᱥᱮ
ᱥᱟᱶ ᱚᱱᱟ ᱟᱵᱚᱨᱮᱱ ᱡᱚᱛᱚ ᱠᱚᱜᱮ ᱢᱟᱹᱭ ᱵᱤᱴᱤ ᱛᱟᱠᱚ ᱦᱚᱸ ᱡᱟᱦᱟᱸ ᱟᱵᱚ ᱵᱟᱹᱵᱩ ᱛᱟᱠᱚ ᱦᱚᱸ ᱜᱮ ᱢᱮᱱᱟᱜ ᱵᱚᱱᱟ ᱥᱟᱱᱟᱢ ᱠᱚ ᱚᱱᱛᱮ ᱜᱮᱵᱚᱱ ᱢᱚᱱᱮᱭᱭᱟᱜ ᱠᱟᱱᱟ ᱞᱮᱠᱤᱱ ᱚᱱᱟ ᱫᱚ ᱢᱤᱫ ᱡᱩᱴᱤᱡ ᱟᱵᱚᱣᱟᱜ ᱥᱟᱱᱛᱟᱲ ᱥᱚᱢᱟᱡᱽ ᱨᱮᱫᱚ ᱥᱚᱵᱷᱟᱴᱟᱜ ᱫᱚ ᱵᱟᱭ ᱮᱢᱚᱜ ᱠᱟᱱᱟ ᱦᱮᱸ ᱵᱟᱯᱞᱟ ᱵᱤᱦᱟᱹ ᱠᱚᱨᱮ ᱫᱚ ᱚᱱᱟ ᱠᱚᱨᱮ ᱫᱚ ᱠᱟᱡᱮ ᱮᱢᱟᱜ ᱜᱮᱭᱟ ᱦᱮᱸ ᱛᱟᱣ ᱨᱮ ᱱᱚᱣᱟ ᱵᱟᱦᱟ ᱥᱚᱦᱚᱨᱟᱭ ᱠᱚᱨᱮ ᱫᱚ ᱚᱱᱟ ᱫᱚ ᱮᱠ
ᱦᱮᱸ ᱵᱟᱯᱞᱟ ᱵᱟᱯᱞᱟ ᱵᱟᱯᱞᱟ ᱵᱤᱦᱟᱹ ᱠᱚᱨᱮ ᱦᱚᱸ ᱤᱧ ᱜᱤᱧ ᱞᱟᱹᱭᱟ ᱡᱮ ᱰᱤᱡᱮ ᱮᱱᱮᱡ ᱜᱮ ᱦᱩᱭᱩᱜᱼᱟ ᱚᱱᱠᱟ ᱫᱚ ᱠᱳᱱᱳ ᱯᱨᱚᱭᱳᱡᱚᱱ ᱵᱟᱹᱧ ᱢᱚᱱᱮᱭᱟ ᱚᱱᱟ ᱦᱚᱸᱛᱚ ᱴᱟᱢᱟᱠ ᱛᱩᱢᱫᱟᱜ ᱥᱟᱹᱨᱤ ᱠᱟᱛᱷᱟ ᱞᱟᱹᱭ ᱫᱚ ᱵᱟᱯᱞᱟ ᱵᱟᱯᱞᱟ ᱨᱮᱱᱟᱜ ᱪᱚᱨᱚᱠ ᱫᱚ ᱦᱟᱸᱜ ᱴᱟᱢᱟᱠ ᱛᱩᱢᱫᱟᱹᱜᱮ ᱟᱹᱜᱩᱭᱟ ᱦᱟᱸᱜ
ᱦᱳᱭ
ᱟᱫᱚ ᱰᱤᱡᱮ ᱜᱮ ᱦᱟᱸᱜ ᱫᱚᱨᱠᱟᱨᱚᱜᱼᱟ ᱦᱮᱸ, ᱮᱢᱱᱤ ᱦᱳᱭᱛᱚ ᱥᱮᱨᱮᱧ ᱟᱲᱟᱜ ᱞᱟᱹᱜᱤᱫ ᱫᱚ ᱴᱷᱤᱠ ᱜᱮᱭᱟ ᱠᱤᱱᱛᱩ ᱮᱸ ᱛᱟᱭ ᱵᱚᱞᱮ ᱚᱱᱟ ᱛᱟᱞᱨᱮ ᱮᱱᱮᱡ ᱡᱟᱣᱨᱟᱭ ᱦᱩᱭᱩᱜᱼᱟ ᱥᱮ ᱯᱟᱜᱽᱞᱟ ᱞᱮᱠᱟ ᱞᱩᱦᱩᱠ ᱡᱟᱣᱨᱟᱭ ᱦᱮᱸ ᱚᱱᱟ ᱠᱚᱫᱚ ᱤᱧᱫᱚ ᱵᱟᱹᱧ ᱢᱚᱱᱮᱭᱟ
ᱟᱹᱞᱤᱧ ᱦᱚᱸ ᱚᱱᱟ ᱠᱚᱫᱚ ᱵᱟᱝᱜᱮᱞᱤᱧ ᱢᱚᱱᱮᱭᱟᱜ-ᱟ
ᱦᱮ
ᱦᱩᱸ ᱡᱤᱣᱤᱨᱮ ᱛᱷᱚᱲᱟ ᱢᱤᱫ ᱠᱟᱹᱴᱤᱡ ᱨᱟᱹᱥᱠᱟᱹ ᱵᱟᱵᱮᱱ ᱵᱩᱡᱟ ᱛᱚ ᱪᱮᱫ ᱮᱱᱮᱡ ᱟᱨ ᱵᱟᱝ ᱮᱱᱮᱡ ᱮᱠᱤ ᱜᱮᱵᱮᱱ ᱵᱩᱡᱟ
ᱟᱫᱚ ᱵᱟᱝᱠᱷᱟᱱ ᱟᱫᱚ ᱦᱟᱸᱜ ᱡᱩᱫᱤ ᱚᱱᱟ ᱨᱟᱹᱥᱠᱟᱹ ᱵᱩᱡᱷᱟᱹᱣ ᱞᱟᱹᱜᱤᱫ ᱫᱚ ᱦᱟᱸᱜ ᱱᱤᱡᱮ ᱜᱮ ᱠᱟᱴᱯᱩᱛᱞᱤ ᱵᱮᱱᱟᱣ ᱦᱩᱭᱩᱜᱼᱟ ᱮᱪᱷᱟᱲᱟ ᱫᱚ ᱩᱯᱟᱹᱭ ᱵᱟᱹᱱᱩᱜᱼᱟ
ᱦᱳᱭ
ᱦᱮᱸ
ᱚᱱᱟ ᱨᱮᱱ ᱜᱮ ᱠᱟᱴ ᱯᱚᱛᱞᱤ ᱫᱚ ᱵᱮᱱᱟᱣ ᱦᱩᱭᱩᱜ ᱜᱮᱭᱟ ᱞᱮᱠᱤᱱ ᱵᱮᱱᱟᱣ ᱫᱚ ᱵᱮᱱᱟᱣ ᱜᱮᱭᱟᱵᱮᱱ ᱞᱮᱠᱤᱱ ᱤᱱᱟᱹᱜ ᱨᱟᱹᱥᱠᱟᱹ ᱫᱚ ᱵᱟᱵᱮᱱ ᱵᱩᱡᱟ ᱡᱟᱦᱟᱸ ᱟᱵᱮᱱᱟᱜ ᱢᱚᱪᱟ ᱛᱮ ᱡᱟᱦᱟᱸᱟᱴᱟᱜ ᱵᱮᱱ ᱨᱚᱲᱟ ᱥᱮ ᱟᱨ ᱱᱟᱦᱟᱜ ᱥᱮᱨᱮᱧ ᱨᱮᱱᱟᱜ ᱢᱟᱱᱮᱠ ᱱᱟᱦᱟᱜ ᱱᱟᱦᱟᱜ ᱥᱮᱨᱮᱧ ᱨᱮᱱᱟᱜ ᱢᱟᱱᱮᱞᱤᱧ ᱯᱟᱹᱦᱤᱞ ᱥᱮᱨᱮᱧ ᱨᱮᱱᱟᱜ ᱱᱟᱦᱟᱜ ᱥᱮᱨᱮᱧ ᱨᱮᱱᱟᱜ ᱢᱟᱱᱮ ᱞᱤᱧ ᱵᱟᱹᱭᱴᱷᱟᱹᱣ ᱮᱫᱟ ᱥᱮ ᱦᱮᱸ ᱦᱮᱸᱛᱚ ᱟᱭᱢᱟ ᱵᱷᱮᱜᱟᱨᱚᱜ ᱠᱟᱱᱟ ᱮᱠᱫᱚᱢ
ᱟᱡ ᱢᱟᱱᱮ ᱵᱮᱯᱟᱨ ᱦᱩᱭᱩᱜ ᱠᱟᱱᱟ ᱦᱮᱸ ᱢᱟᱨᱮ ᱥᱮᱨᱮᱧ ᱠᱚ ᱛᱤᱧ ᱢᱟᱱᱮ ᱠᱚᱫᱚ ᱟᱹᱰᱤ ᱪᱮᱦᱨᱟ ᱪᱮᱦᱨᱟ ᱢᱤᱴᱤᱡ ᱢᱟᱱᱮ ᱛᱟᱦᱮᱸ ᱠᱟᱱᱟ, ᱱᱮᱛᱟᱨ ᱫᱚ ᱡᱟᱦᱟᱸ ᱥᱮᱨᱮᱧ ᱠᱚ ᱢᱚᱱᱮ ᱫᱚ ᱦᱟᱸᱜ ᱚᱠᱚᱭ ᱡᱮ ᱢᱟᱱᱮ ᱩᱰᱩᱠᱮ ᱪᱟᱞᱟᱜᱼᱟ ᱩᱱᱤ ᱫᱚ ᱞᱟᱡᱟᱣ ᱩᱛᱟᱹᱨ ᱜᱮᱭ ᱞᱟᱡᱟᱣ ᱩᱛᱟᱹᱨᱚᱜᱼᱟ
ᱦᱳᱭ ᱥᱟᱦᱤ ᱵᱟᱛ ᱵᱤᱱ ᱨᱚᱲ ᱠᱮᱫᱟ ᱟᱞᱤᱧ ᱷᱚᱸ ᱱᱟᱦᱟᱼᱜ ᱱᱮᱛᱟᱨ ᱠᱟᱱᱟ ᱨᱮᱱᱟᱜ ᱢᱟᱱᱮ ᱞᱤᱧ ᱚᱰᱚᱠ ᱫᱟ ᱥᱮ ᱟᱨᱦᱚᱸ ᱞᱟᱡᱟᱣ ᱜᱮᱞᱤᱧ ᱵᱩᱡᱽ ᱮᱫᱟ ᱟᱹᱞᱤᱧ ᱜᱮ ᱢᱮᱱ ᱫᱟᱞᱤᱧ ᱵᱟᱯᱨᱮ ᱵᱟᱯ ᱱᱚᱣᱟ ᱫᱚ ᱪᱮᱫ ᱤᱫᱩ ᱟᱨ ᱯᱟᱹᱦᱤᱞ ᱨᱮᱱᱟᱜ ᱡᱟᱦᱟᱸ, ᱡᱟᱦᱟᱸ ᱯᱟᱹᱦᱤᱞ ᱨᱮᱱᱟᱜ ᱥᱮᱨᱮᱧ ᱠᱚ ᱛᱟᱦᱮᱸ ᱢᱮᱱᱟᱜ-ᱟ᱾ ᱟᱨ ᱡᱟᱦᱟᱸ ᱯᱟᱹᱦᱤᱞ ᱨᱮᱱᱟᱜ ᱮ ᱦᱟᱭ ᱵᱩᱰᱤ ᱜᱚᱜᱚ ᱛᱟᱠᱚ ᱠᱚ ᱥᱮᱨᱮᱧᱮᱫ ᱛᱟᱦᱮᱱᱟ ᱩᱱᱠᱩ ᱠᱚᱠᱚ ᱛᱷᱚᱲᱟᱞᱤᱧ ᱟᱹᱞᱤᱧ ᱫᱚᱞᱤᱧ ᱚᱞ ᱫᱚᱦᱚᱣᱟᱠᱟᱫ ᱛᱟᱠᱚᱣᱟ ᱥᱮ ᱦᱮᱸ
ᱦᱩᱸ ᱦᱩᱸ
ᱛᱚ ᱛᱚ ᱚᱱᱟ ᱠᱚᱞᱤᱧ ᱱᱟᱦᱟᱜ ᱞᱤᱧ ᱥᱮᱨᱮᱧ ᱵᱟᱲᱟᱭᱮᱫ ᱛᱟᱦᱮᱱᱟ ᱱᱮᱛᱟᱨ ᱨᱮᱦᱚᱸ ᱛᱚ ᱚᱱᱟ ᱨᱮᱱᱟᱜ ᱢᱟᱱᱮ ᱮᱠᱫᱚᱢ ᱤᱱᱟᱹᱜ ᱵᱮᱥᱞᱤᱧ ᱵᱩᱡᱟ ᱮᱠᱫᱚᱢ ᱯᱨᱟᱠᱨᱤᱛᱤ ᱨᱮᱱᱟᱜ ᱤᱭᱟᱹ ᱛᱮᱜᱮ ᱠᱚ ᱥᱮᱨᱮᱧ ᱠᱚ ᱵᱮᱱᱟᱣ ᱟᱠᱟᱜᱼᱟ ᱯᱨᱟᱠᱨᱤᱛᱤ ᱨᱮ ᱡᱟᱦᱟᱸ ᱯᱚᱨᱚᱵᱽ ᱛᱮᱭᱦᱟ ᱠᱚᱨᱮ ᱪᱟᱞᱟᱜ ᱠᱟᱱ ᱛᱟᱵᱚᱱᱟ ᱚᱱᱟ ᱵᱟᱨᱮ ᱨᱮᱱᱟᱜ ᱨᱮᱜᱮ ᱠᱚ ᱥᱮᱨᱮᱧ ᱠᱚ ᱵᱮᱱᱟᱣ ᱠᱟᱜᱼᱟ ᱟᱨ ᱱᱟᱦᱟᱜ ᱨᱤᱱ ᱱᱟᱦᱟᱜ ᱨᱮᱱᱟᱜ ᱨᱮᱫᱚ ᱟᱭᱢᱟ ᱨᱚᱠᱚᱢ ᱨᱮᱱᱟᱜ᱾ ᱟᱫᱚ ᱪᱮᱫ ᱞᱤᱧ ᱞᱟᱹᱭ ᱟᱹᱵᱤᱱᱟ? ᱚᱱᱟ ᱠᱚᱨᱮ ᱱᱟᱦᱟᱜ ᱱᱮᱛᱟᱨ ᱨᱮᱱᱟᱜ ᱥᱮᱨᱮᱧ ᱨᱮᱱᱟᱜ ᱢᱟᱱᱮ ᱜᱮ ᱚᱰᱚᱠ ᱜᱮᱞᱤᱧ ᱵᱟᱹᱜᱤᱭᱟ ᱠᱟᱜᱼᱟ᱾ ᱮᱠᱫᱚᱢ ᱵᱟᱝᱵᱮᱥ ᱜᱮ ᱱᱟᱦᱟᱜ ᱨᱮᱱᱟᱜ ᱫᱚ ᱮᱠᱫᱚᱢ᱾
ᱟᱫᱚ ᱡᱟᱦᱟᱸ ᱵᱤᱱ ᱞᱟ. ᱭ ᱠᱮᱜᱼᱟ ᱦᱟᱸᱜ ᱥᱮᱨᱮᱧ ᱠᱚᱫᱚ ᱯᱨᱚᱠᱨᱤᱛᱤ ᱩᱱ ᱥᱚᱢᱚᱭ ᱥᱮᱨᱮᱧ ᱠᱚᱫᱚ ᱥᱮ ᱡᱟᱦᱟᱸᱭ ᱜᱮᱠᱚ ᱠᱟᱹᱢᱤ ᱛᱟᱦᱮᱸᱫ ᱡᱮᱠᱟᱹᱡ ᱫᱤᱱᱟᱹᱢ ᱜᱮᱯᱮ ᱪᱟᱞᱟᱜ ᱠᱟᱱᱟ ᱤᱱᱟᱹ ᱛᱮᱜᱮ ᱟᱹᱰᱤ ᱪᱮᱦᱨᱟ ᱥᱮᱨᱮᱧ ᱠᱚ ᱵᱮᱱᱟᱣ ᱛᱟᱦᱮᱸᱫ ᱚᱱᱟ ᱜᱮᱠᱚ ᱛᱚᱨᱟᱣ ᱛᱟᱦᱮᱸᱫ᱾ ᱦᱮᱸ
ᱦᱳᱭ᱾
ᱚᱸᱱᱟ ᱢᱤᱫᱴᱤᱡ ᱢᱤᱫᱴᱤᱝ᱾ ᱦᱮᱸ ᱟᱨ ᱱᱚᱣᱟ ᱨᱮᱱᱟᱜ ᱫᱚ ᱢᱟᱱᱮ ᱫᱚ ᱵᱟᱝ ᱯᱟᱸᱡᱟ ᱜᱮ ᱵᱷᱟᱹᱜᱤᱭᱟ ᱦᱮᱸ ᱪᱮ
ᱦᱳᱭ᱾
ᱟᱨ ᱥᱟᱨᱤ ᱠᱟᱛᱷᱟ ᱞᱟᱹᱭ ᱛᱮᱫ ᱟᱞᱤᱧ ᱫᱚ ᱱᱮᱛᱟᱨ ᱨᱮᱱᱟᱜ ᱟᱹᱞᱤᱧ ᱫᱚ ᱵᱟᱹᱞᱤᱧ ᱟᱸᱡᱚᱢ ᱜᱮᱭᱟ ᱥᱮ ᱪᱮᱫ᱾ ᱡᱟᱦᱟᱸ ᱢᱟᱨᱮ ᱚᱱᱟ ᱥᱮᱵᱷᱮᱱᱴᱤ ᱠᱚ ᱛᱟᱦᱮᱸ ᱠᱟᱱᱟ ᱠᱚᱞᱯᱚᱱᱟ ᱚᱠᱛᱚ ᱠᱚ ᱥᱚᱢᱚᱭ ᱚᱠᱛᱚ ᱨᱮ ᱡᱟᱦᱟᱸ ᱥᱟᱹᱨᱤ ᱠᱚ ᱛᱟᱦᱮᱸᱠᱟᱱᱟ ᱤᱱᱟᱹ ᱠᱚᱜᱮ ᱟᱸᱡᱚᱢ ᱵᱟᱲᱟ ᱦᱩᱭᱩᱜ ᱠᱟᱱᱟ᱾
ᱦᱮᱸ ᱟᱹᱞᱤᱧ ᱦᱚᱸ ᱚᱱᱛᱮ ᱚᱱᱛᱮ ᱨᱮᱱᱟᱜ ᱜᱮᱞᱤᱧ ᱟᱸᱡᱚᱢᱟ ᱡᱟᱦᱟᱸ ᱠᱚᱞᱯᱚᱱᱟᱼᱟᱜ ᱥᱮᱨᱮᱧ᱾ ᱯᱷᱮᱨ ᱟᱨᱚ ᱚᱱᱟ ᱚᱱᱟ ᱠᱷᱚᱱᱟᱜ ᱞᱟᱦᱟ ᱥᱮᱱᱟᱜ ᱟᱨᱚ ᱚᱱᱟ ᱠᱚᱜᱮᱞᱤᱧ ᱟᱸᱡᱚᱢ ᱛᱟᱦᱮᱱᱟ᱾ ᱱᱤᱭᱟᱹ ᱱᱟᱦᱟᱜ ᱱᱮᱛᱟᱨ ᱨᱮᱱᱟᱜ ᱫᱚ ᱟᱹᱞᱤᱧ ᱫᱚ ᱮᱠᱟᱞ ᱜᱮ ᱵᱟᱹᱞᱤᱧ ᱠᱩᱥᱤᱭᱟᱜᱼᱟ᱾ ᱟᱨ ᱵᱟᱡᱟᱣ ᱠᱚᱨᱮ ᱱᱟ ᱫᱚ ᱰᱤᱡᱮ ᱠᱚᱨᱮ ᱦᱚᱸᱠᱚ ᱵᱟᱡᱟᱣ ᱛᱟᱦᱮᱱᱟ ᱥᱮ ᱛᱚ ᱟᱹᱞᱤᱧ ᱫᱚ ᱚᱸᱰᱮ ᱠᱷᱚᱱᱟᱜ ᱫᱚ ᱢᱤᱫ ᱠᱟᱹᱴᱤᱡ ᱢᱟᱱᱮᱞᱤᱧ ᱵᱩᱡᱽ ᱧᱟᱢ ᱠᱮᱫᱼᱟ ᱥᱮ ᱛᱚ ᱟᱫᱚ ᱚᱸᱰᱮ ᱠᱷᱚᱱᱟᱜ ᱫᱚᱞᱤᱧ ᱫᱟᱹᱲ ᱠᱮᱫ ᱜᱮ ᱜᱟᱸᱰᱮ ᱜᱟᱸᱰᱮ ᱞᱤᱧ ᱚᱪᱚᱜ ᱮᱱᱜᱮ᱾
ᱚᱱᱟᱠᱚᱫᱚ ᱚᱱᱟ ᱡᱟᱭᱜᱟ ᱨᱮ ᱵᱟᱝ ᱛᱟᱦᱮᱱ ᱜᱮ ᱵᱷᱟᱹᱜᱤᱼᱭᱟ᱾
ᱦᱮᱸ ᱚᱱᱟ ᱡᱟᱭᱜᱟ ᱨᱮ ᱛᱟᱦᱮᱱ ᱜᱮ ᱵᱟᱝ ᱵᱷᱟᱹᱜᱤᱭᱟ᱾
ᱦᱮᱸ
ᱟᱭᱢᱟ ᱮᱠᱫᱚᱢ ᱞᱟᱡᱟᱣ ᱜᱮ ᱟᱴᱠᱟᱨᱚᱜᱼᱟ᱾